ᱳ,
ᱦᱮᱞᱳ ᱾
ᱦᱮᱸ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ᱾
ᱦᱮᱸ ᱞᱟᱹᱭ ᱫᱟᱞᱤᱧ ᱚᱠᱟ ᱞᱮᱠᱟ ᱢᱮᱱᱟᱜ ᱵᱤᱱᱟ?
ᱟᱹᱞᱤᱧ ᱫᱚ ᱵᱮᱥ ᱵᱟᱲᱟ ᱜᱮ ᱢᱮᱱᱟᱜ ᱟᱠᱟᱫ ᱞᱤᱧᱟᱹ ᱟᱯᱮ ᱜᱮ ᱪᱮᱫ ᱞᱮᱠᱟ?
ᱦᱮᱸ ᱟᱞᱮ ᱦᱚᱸ ᱵᱮᱥ ᱵᱟᱲᱟ ᱜᱮ᱾
ᱦᱩᱹ
ᱟᱨ ᱡᱚᱢ ᱵᱟᱲᱟ ᱠᱮᱫᱟᱵᱤᱱ ᱥᱮ ᱟᱣᱨᱤᱭᱟ?
ᱡᱚᱢ ᱠᱚᱫᱚ ᱦᱩᱭ ᱵᱟᱲᱟᱭᱮᱱᱟ ᱫᱟᱠᱟ ᱠᱚᱫᱚ᱾ ᱟᱯᱮᱜᱮ ᱪᱮᱫ ᱞᱮᱠᱟ ᱞᱮᱠᱟ?
ᱦᱮ ᱡᱚᱢ ᱠᱚᱫᱚ ᱦᱩᱭ ᱠᱟᱱᱟ ᱱᱚᱸᱰᱮ ᱦᱚᱸ, ᱡᱚᱢ ᱠᱮᱫᱟᱞᱮ ᱟᱨᱠᱤ᱾
ᱟᱪᱪᱷᱟ
ᱦᱮᱸ ᱵᱮᱠᱜᱨᱟᱣᱩᱱᱰ ᱥᱟᱣᱩᱱᱰ ᱦᱤᱡᱩᱜ ᱠᱟᱱ ᱛᱟᱢᱟ ᱜᱚᱢᱠᱮ᱾
ᱪᱮᱫ ᱞᱤᱧ ᱢᱮᱱ ᱠᱮᱭᱟ ᱥᱮ ᱜᱚᱴᱟ ᱥᱮᱫ ᱠᱷᱚᱱᱟᱜ ᱵᱟᱡᱟᱨ ᱛᱟᱞᱟᱨᱮ ᱢᱮᱱᱟᱜ ᱟᱠᱟᱫ ᱞᱤᱧᱟᱹ᱾
ᱦᱮᱸ
ᱟᱨ ᱱᱮᱛᱟᱨ
ᱟᱪᱪᱷᱟ ᱞᱟᱹᱭ ᱫᱟᱞᱤᱧ ᱛᱟᱦᱚᱞᱮ ᱪᱮᱫᱠᱟ ᱛᱟᱦᱚᱞᱮ ᱟᱯᱮ ᱚᱱᱛᱮ ᱫᱚ ᱪᱟᱥ ᱠᱚᱫᱚ ᱟᱨᱚᱢᱵᱷᱚ ᱠᱟᱱᱟ ᱥᱮ ᱟᱣᱨᱤᱭᱟ?
ᱟᱞᱮ ᱥᱮᱱ ᱫᱚ ᱪᱟᱥ ᱠᱚᱫᱚᱞᱮ ᱮᱦᱚᱵ ᱵᱟᱲᱟ ᱟᱠᱟᱱᱟ ᱥᱮ ᱟᱨ ᱟᱨᱚ ᱚᱠᱟ ᱮᱨᱚᱜ ᱠᱚ ᱢᱮᱛᱟᱜ ᱠᱟᱱᱟ ᱥᱮ ᱚᱱᱟ ᱴᱟᱱ ᱦᱚᱸᱞᱮ
ᱪᱤᱠᱟᱭᱟ ᱮᱨᱚᱜ ᱯᱤᱴᱷᱟ ᱠᱚ ᱦᱩᱭᱩᱜ ᱠᱟᱱᱟ᱾
ᱟᱪᱪᱷᱟ ᱟᱪᱪᱷᱟ
ᱟᱯᱮᱥᱮᱱ ᱪᱮᱫ ᱞᱮᱠᱟ?
ᱜᱚᱢᱠᱮ ᱟᱞᱮ ᱥᱮᱫ ᱦᱚᱸ ᱟᱨᱚᱢᱵᱷᱚ ᱜᱚᱫ ᱠᱟᱫᱟᱞᱮ ᱪᱟᱥ ᱠᱚᱫᱚ ᱦᱟᱸᱜ᱾
ᱟᱪᱪᱷᱟ
ᱥᱤ ᱵᱟᱲᱟ ᱠᱚ ᱦᱩᱭ ᱢᱤᱫ ᱫᱷᱟᱣ ᱠᱟᱛᱮᱫ ᱞᱮ ᱥᱤ ᱜᱚᱫ ᱠᱟᱫᱟ᱾
ᱦᱳᱭ
ᱦᱮᱸ ᱟᱫᱚ ᱛᱚᱞᱟ ᱠᱚ, ᱪᱟᱨᱟ ᱠᱚ ᱟᱨᱠᱤ
ᱦᱮᱸ
ᱪᱟᱨᱟ ᱠᱚᱦᱚᱸ ᱨᱟᱠᱟᱵ ᱦᱩᱭᱩᱜ ᱠᱟᱱᱟ ᱵᱟᱹᱭ ᱵᱟᱹᱭᱛᱮ᱾
ᱟᱞᱮ ᱥᱮᱱ ᱠᱷᱚᱱ ᱫᱚ ᱛᱟᱦᱚᱞᱮ ᱟᱯᱮ ᱫᱚᱯᱮ ᱛᱟᱭᱚᱢ ᱜᱮᱭᱟ ᱥᱮ?
ᱟᱪᱷᱟ ᱟᱪᱷᱟ ᱟᱯᱮᱫᱚ ᱠᱚᱢᱯᱞᱤᱴ ᱥᱮ ᱪᱮᱫ?
ᱟᱞᱮ ᱥᱮᱱ ᱫᱚ ᱱᱚᱜᱼᱚᱭ ᱱᱤᱛᱚᱜ ᱞᱮ ᱮᱦᱚᱵ ᱟᱠᱟᱱᱟ ᱥᱮ ᱱᱚᱜᱼᱚᱭ ᱢᱤᱫ, ᱢᱤᱫ ᱥᱚᱯᱛᱟᱦ ᱯᱚᱨᱮ ᱠᱷᱚᱱ᱾
ᱟᱪᱪᱷᱟ ᱟᱪᱪᱷᱟ ᱦᱳᱭᱛᱚ ᱟᱯᱮᱥᱮᱫ, ᱟᱯᱮᱥᱮᱫ ᱫᱚ ᱯᱮ ᱞᱟᱦᱟ ᱧᱚᱜ ᱟᱠᱟᱱᱟ ᱡᱟᱹᱱᱤᱡ᱾
ᱦᱳᱭ ᱦᱳᱭ ᱦᱳᱭ ᱟᱞᱮᱥᱱ ᱫᱚ ᱢᱟᱲᱟᱝ ᱠᱷᱚᱱᱟᱜ ᱫᱟᱜ ᱟᱠᱟᱜᱼᱟ ᱥᱮ ᱚᱱᱟᱛᱮ, ᱚᱱᱟᱛᱮ ᱟᱞᱮ ᱥᱮᱱ ᱫᱚᱞᱮ
ᱦᱚᱸ
ᱠᱟᱹᱴᱤᱡ ᱞᱮ ᱞᱟᱦᱟ ᱜᱮᱭᱟ᱾
ᱦᱳᱭ ᱦᱳᱭ ᱟᱫᱚ ᱫᱟᱜ ᱟᱠᱟᱫ ᱫᱚ ᱚᱱᱛᱮ ᱫᱚ ᱦᱮᱸ ᱞᱟᱹᱭ ᱫᱟᱞᱤᱧ ᱚᱱᱛᱮ ᱫᱚ ᱫᱟᱜ ᱡᱟᱹᱲᱤ ᱠᱮᱫᱟᱭ ᱡᱟᱹᱱᱤᱡ
ᱦᱮᱸ ᱦᱮᱸ ᱦᱮᱸ
ᱛᱟᱦᱚᱞᱮ ᱜᱚᱢᱠᱮ ᱟᱯᱮ ᱥᱮᱫ ᱫᱚ ᱛᱟᱦᱚᱞᱮ ᱪᱮᱫ ᱠᱚ ᱪᱮᱫ ᱦᱳᱲᱳ ᱠᱚᱯᱮ ᱪᱟᱥ ᱵᱟᱲᱟᱭ ᱜᱮᱭᱟ?
ᱟᱞᱮ ᱥᱮᱱ
ᱦᱮᱸ,
ᱟᱞᱮ ᱥᱮᱱ ᱫᱚ ᱥᱚᱨᱱᱟ ᱦᱚᱲᱩᱲᱩ ᱠᱚ ᱵᱟᱫᱟᱭ ᱠᱚ
ᱟᱪᱷᱟ᱾ ᱚ ᱪᱟᱥ ᱢᱟᱱᱮ ᱵᱷᱟᱜᱤ ᱜᱮ ᱦᱩᱲᱩ ᱫᱚ ᱦᱩᱭᱩᱜ ᱜᱮᱭᱟ?
ᱦᱳᱭ ᱦᱳᱭ᱾
ᱚ ᱟᱫᱚ ᱛᱟᱦᱚᱞᱮ ᱚᱱᱟ ᱠᱚ ᱚᱱᱟ ᱦᱚᱸ ᱚᱱᱟ ᱦᱩᱲᱩ ᱠᱚᱨᱮᱫᱚ ᱨᱳᱜᱽ ᱴᱳᱠ ᱠᱚᱫᱚ ᱛᱤᱱᱟᱹᱜ ᱜᱟᱱ ᱢᱟᱱᱮ ᱨᱳᱜᱽ ᱠᱚᱫᱚ ᱦᱤᱡᱩᱜ ᱜᱮᱭᱟ ᱥᱮ ᱥᱮᱨᱚᱠᱚᱢ ᱨᱳᱜᱽ ᱠᱚᱫᱚ ᱵᱟᱝ ᱦᱤᱡᱩᱜ ᱜᱮᱭᱟ?
ᱦᱤᱡᱩᱜ ᱜᱮᱭᱟ ᱟᱫᱚ ᱚᱱᱮ ᱠᱟᱹᱴᱤᱡ ᱚᱱᱮ ᱪᱮᱫ ᱨᱟᱱ ᱠᱚᱞᱮ ᱯᱚᱪᱚᱨ ᱵᱟᱲᱟᱣᱟᱜ-ᱟ᱾
ᱟᱪᱷᱟ ᱨᱟᱱ ᱯᱮ ᱵᱮᱵᱚᱦᱟᱨᱟ ᱟᱨᱠᱤ,
ᱦᱳᱭ᱾
ᱟᱪᱷᱟ, ᱟᱪᱷᱟ ᱜᱚᱝᱠᱮ ᱛᱟᱦᱚᱞᱮ ᱟᱯᱮ ᱚᱱᱛᱮ ᱫᱚ ᱱᱤᱭᱟᱹ ᱜᱷᱟᱹᱲᱤᱡ ᱫᱚ ᱵᱟᱯᱞᱟᱜ ᱦᱩᱭᱩᱜ ᱠᱟᱱᱟ ᱥᱮ ᱵᱟᱝ ᱵᱟᱯᱞᱟ ᱚᱲᱟᱜ ᱠᱚ ᱦᱩᱭᱩᱜ ᱠᱟᱱᱟ ᱥᱮ ᱵᱟᱝ?
ᱦᱮᱸ ᱜᱚᱝᱠᱮ ᱦᱮᱞᱳ ᱾
ᱦᱮᱞᱳ,
ᱦᱮᱸ ᱞᱟᱹᱭ ᱫᱟᱞᱤᱧ ᱟᱯᱮ ᱚᱱᱛᱮ ᱨᱮᱫᱚ ᱠᱚ ᱵᱟᱯᱞᱟᱜ ᱠᱟᱱᱟ ᱥᱮ ᱵᱟᱝ, ᱱᱤᱭᱟᱹ ᱜᱷᱟᱹᱲᱤ ᱫᱚ?
ᱟᱞᱮ ᱥᱮᱱ ᱫᱚ ᱵᱟᱠᱚ ᱵᱟᱯᱞᱟᱜ ᱠᱟᱱᱟ ᱥᱮ ᱱᱤᱛᱚᱜ ᱫᱚ᱾
ᱟᱪᱷᱟ᱾
ᱱᱤᱛᱚᱜ ᱫᱚ
ᱦᱮᱸ,
ᱪᱟᱥᱚᱜ ᱫᱤᱱ ᱠᱚ ᱛᱤᱭᱟᱹᱜ ᱮᱱᱟ ᱥᱮ᱾
ᱟᱪᱷᱟ ᱟᱪᱷᱟ᱾
ᱚᱱᱟ ᱤᱭᱟᱹᱛᱮ
ᱚ ᱢᱟᱱᱮ ᱱᱮᱛᱟᱨ ᱫᱚ ᱵᱟᱯᱮ ᱵᱟᱯᱞᱟᱜ ᱜᱮᱭᱟ ᱚᱱᱛᱮ ᱫᱚ?
ᱵᱟᱝᱟ,
ᱦᱚᱸ ᱪᱮᱜ ᱚᱠᱟ ᱚᱠᱟ ᱪᱟᱸᱫᱳ ᱠᱚᱨᱮ ᱯᱮ ᱵᱟᱯᱞᱟᱜ ᱜᱮᱭᱟ?
ᱟᱞᱮ ᱥᱮᱱ ᱫᱚ
ᱦᱮᱸ ᱞᱟᱹᱭ ᱵᱤᱱ
ᱟᱯᱨᱮᱞ ᱠᱷᱚᱱᱟᱜ ᱟᱯᱨᱮᱞ ᱢᱟᱨᱪ ᱟᱯᱨᱮᱞ ᱢᱟᱨᱪ ᱡᱟᱱᱣᱟᱨᱤ ᱯᱷᱨᱣᱟᱨᱤ ᱢᱟᱨᱪ ᱢᱟᱨᱪ ᱢᱮᱦᱱᱟ ᱢᱟᱨᱪ ᱟᱯᱨᱮ ᱮᱯᱨᱮᱞ ᱢᱮᱭ ᱡᱩᱱ ᱢᱮᱦᱱᱟ ᱫᱷᱟᱹᱵᱤᱡ,
ᱟᱪᱪᱷᱟ ᱟᱪᱪᱷᱟ ᱟᱯᱮ ᱫᱚ ᱛᱟᱞᱦᱮ ᱚᱱᱟ ᱵᱟᱝᱞᱟ ᱤᱭᱟᱹ ᱫᱚ ᱢᱟᱱᱮ ᱟᱯᱮ ᱫᱚ ᱡᱷᱟᱲᱠᱷᱚᱸᱰ ᱥᱮ ᱵᱮᱝᱜᱚᱞ ᱠᱟᱱᱟ ᱯᱮ?
ᱚᱱᱟ ᱠᱚ ᱡᱟᱜᱟ ᱧᱩᱛᱩᱢ ᱨᱮᱱᱟᱜ ᱤᱭᱟᱹ ᱢᱟ ᱛᱮᱜ ᱜᱚᱝᱠᱮ ᱱᱚᱣᱟ ᱠᱚᱨᱮ ᱢᱟ ᱵᱟᱝ ᱵᱟᱝ ᱜᱟᱱᱚᱜ-ᱟ ᱥᱮ,
ᱞᱟᱹᱭ ᱫᱟᱞᱤᱧ ᱤᱭᱟᱹ ᱟᱨᱠᱤ ᱢᱟᱱᱮ ᱵᱟᱝᱞᱟ ᱤᱭᱟᱹᱛᱟᱜ ᱟᱨᱠᱤ ᱵᱟᱝᱞᱟ ᱠᱟᱛ ᱢᱟᱱᱮ ᱵᱟᱝᱞᱟᱛᱮ
ᱵᱟᱝ ᱯᱟᱲᱟᱜ ᱠᱟᱱᱟ ᱟᱞᱮ ᱫᱚ ᱵᱟᱝᱟ, ᱚᱱᱮ ᱮᱦᱚᱵ ᱵᱮᱱ ᱧᱩᱢ ᱠᱮᱜ-ᱟ ᱚᱱᱟ ᱴᱟᱸᱝ ᱜᱤ᱾
ᱦᱚᱸ᱾ ᱚᱱᱟ ᱜᱮ ᱞᱟᱹᱭ ᱦᱩᱭᱩᱜ ᱠᱟᱱᱟ ᱟᱫᱚ ᱚᱱᱟ ᱜᱮ ᱟᱞᱮ ᱥᱮᱫ ᱢᱟ᱾ ᱚᱱᱟ ᱤᱭᱟᱹ ᱠᱮᱞᱮᱱᱰᱟᱨ ᱛᱮᱜᱮᱞᱮ ᱵᱟᱯᱞᱟᱜ-ᱟ ᱛᱚ ᱦᱮᱸ ᱵᱟᱝᱞᱟ ᱠᱮᱞᱮᱱᱰᱟᱨ ᱛᱮᱜᱮ ᱟᱨᱠᱤ᱾
ᱦᱮᱸ᱾
ᱢᱟᱱᱮ ᱚᱱᱟ ᱵᱚᱸᱜᱟ ᱵᱚᱸᱜᱟ ᱥᱮ ᱾ ᱴᱷᱤᱠ ᱜᱮᱭᱟ ᱟᱥᱟᱲ ᱵᱚᱸᱜᱟ ᱦᱮᱸ ᱡᱤᱥᱴᱤᱠ ᱦᱳᱭ ᱡᱤᱥᱴᱤ ᱵᱚᱸᱜᱟ ᱚᱱᱠᱟ ᱵᱚᱸᱜᱟ ᱦᱤᱥᱟᱹᱵᱽ ᱛᱮ ᱟᱨᱠᱤ᱾
ᱦᱮᱸ᱾
ᱦᱩᱸ᱾ ᱟᱫᱚ ᱚᱱᱟ ᱜᱮ ᱟᱨᱠᱤ ᱚᱱᱛᱮ ᱱᱟᱜ ᱠᱟᱞᱪᱟᱨ ᱠᱚᱫᱚ ᱪᱮᱫ ᱠᱟ ᱱᱟ ᱦᱟᱸᱜ᱾ ᱵᱟᱯᱞᱟ ᱠᱚᱨᱮᱱᱟᱜ᱾
ᱟᱞᱮ ᱥᱮᱱᱟᱜ ᱠᱟᱞᱪᱟᱨ ᱫᱚ ᱮᱱᱮ᱾
ᱦᱩᱸ᱾
ᱛᱮ ᱜᱮᱞᱮ ᱵᱟᱯᱞᱟᱜ-ᱟ᱾
ᱟᱪᱷᱟ ᱚᱱᱟ ᱫᱚ ᱪᱮᱫ ᱠᱟ᱾ ᱦᱮᱸ ᱞᱟᱹᱭ ᱫᱟᱞᱤᱧ ᱚᱱᱟ ᱫᱚ ᱪᱮᱫ ᱠᱟ᱾
ᱚᱜ-ᱚᱱᱟ ᱫᱚ᱾
ᱦᱮᱸ᱾
ᱟᱞᱮ ᱥᱮᱱ ᱫᱚ ᱵᱟᱯᱞᱟᱜ ᱟᱞᱮ ᱥᱮ᱾
ᱦᱮᱸ᱾
ᱱᱮᱛᱟᱨ ᱢᱟ ᱵᱮᱥᱤ ᱠᱟᱣᱴᱤᱜ ᱵᱮᱥᱤ ᱛᱮᱻ ᱠᱚᱲᱟ ᱠᱩᱲᱤ ᱧᱮ ᱱᱤᱡᱚᱨ ᱛᱮ ᱧᱮᱞ ᱠᱩᱥᱤ ᱠᱟᱛᱮᱜ ᱠᱩ ᱵᱟᱯᱞᱟᱜ ᱠᱟᱱᱟ ᱥᱮ᱾
ᱦᱳᱭ ᱦᱳᱭ ᱦᱳᱭ᱾
ᱟᱻ ᱞᱟᱦᱟ ᱫᱚ ᱛᱟᱸᱦᱮ ᱠᱟᱱᱟ ᱧᱮᱯᱮᱞ ᱠᱩᱥᱤ ᱠᱟᱛᱮ᱾
ᱦᱳᱭ᱾
ᱱᱮᱛᱟᱨ ᱫᱚ ᱚᱝᱠᱟ ᱵᱟᱝ ᱦᱩᱭᱩᱜ ᱠᱟᱱᱟ᱾ ᱠᱚᱲᱟ ᱠᱩᱲᱤ ᱱᱤᱡᱚᱨ ᱧᱮᱞ ᱧᱮᱯᱮᱞ ᱠᱩᱥᱤ ᱠᱟᱛᱮ ᱜᱮᱠᱩ ᱵᱟᱯᱞᱟᱜ ᱠᱟᱱᱟ᱾
ᱵᱟᱯᱞᱟᱜ ᱠᱟᱱᱟ ᱦᱳᱭ᱾
ᱦᱮᱸ ᱠᱚᱲᱟ ᱠᱩᱲᱤ ᱠᱩ ᱧᱮᱞ ᱠᱩᱥᱤᱜ ᱠᱟᱱᱟ᱾ ᱟᱠᱚ ᱠᱚ ᱨᱟᱹᱡᱤᱜ ᱠᱟᱱᱟ ᱛᱟᱨ ᱯᱚᱨᱮ ᱜᱮ ᱧᱮᱯᱮᱞ ᱠᱩ ᱮᱢᱟᱱ ᱛᱮᱭᱟᱜ ᱦᱩᱭᱩᱜ ᱠᱟᱱᱟ᱾
ᱦᱚᱭ᱾
ᱜᱚᱜᱚ ᱵᱟᱵᱟ ᱥᱮᱱ ᱠᱟᱛᱷᱟ ᱞᱟᱦᱟ ᱥᱮᱜ ᱪᱟᱞᱟᱣ ᱤᱫᱤᱜ ᱠᱟᱱᱟ᱾
ᱦᱚᱸ᱾
ᱟᱨᱚ᱾
ᱦᱩᱸ᱾
ᱜᱟᱞᱢᱟᱨᱟᱣ ᱪᱟᱞᱟᱜ ᱠᱟᱱᱟ ᱠᱩ ᱚᱱᱠᱟᱜᱤ ᱜᱚ ᱟ ᱟ ᱠᱚ ᱵᱟᱞᱟᱭ ᱵᱟᱞᱟᱭᱟ ᱚᱠᱟ ᱠᱚ ᱫᱤᱱ ᱛᱮᱠᱩ ᱜᱚᱴᱟᱭᱮᱜ-ᱟ᱾ ᱠᱚᱲᱟ ᱠᱩᱲᱤ ᱠᱩᱥᱤ ᱞᱮᱱᱠᱷᱟᱱ ᱜᱮ ᱛᱷᱚᱝ ᱜᱚᱜᱚ ᱵᱟᱵᱟ ᱫᱚᱠᱩ ᱵᱟᱞᱟᱭᱟ ᱠᱩ ᱡᱚᱦᱟᱨᱟ ᱾
ᱦᱳᱭ ᱦᱳᱭ ᱦᱳᱭ᱾
ᱦᱳᱭ᱾ ᱛᱟᱨ ᱯᱚᱨᱮ ᱜᱮ ᱵᱟᱯᱞᱟ ᱠᱚᱨᱮᱱᱟᱜ ᱫᱚ ᱜᱚᱴᱟᱜ ᱠᱟᱱᱟ ᱵᱟᱯᱞᱟ ᱫᱚ ᱚᱠᱟ ᱠᱚ ᱫᱤᱱ ᱠᱚᱛᱮ ᱦᱩᱭ ᱞᱮᱱᱠᱷᱟᱱ ᱴᱷᱤᱠᱩᱜ-ᱟ᱾
ᱟᱪᱷᱟ ᱚᱱᱠᱟᱜᱮ ᱵᱟᱝ᱾
ᱦᱳᱭ ᱦᱳᱭ᱾
ᱦᱳᱭ ᱚᱱᱛᱮ ᱫᱚ ᱜᱚᱴᱟ ᱜᱮ ᱚᱱᱠᱟ ᱫᱚ ᱱᱮᱛᱟᱨ ᱢᱟ ᱰᱤᱡᱤᱴᱮᱞ ᱡᱩᱜᱽ ᱦᱮᱡ ᱠᱟᱱᱟ᱾
ᱦᱳᱭ ᱥᱮ ᱾
ᱱᱮᱛᱟᱨ ᱫᱚ ᱥᱢᱟᱨᱴ ᱪᱟᱵᱟ ᱟᱠᱟᱱᱟ ᱠᱚ ᱟᱨᱠᱤ ᱾
ᱰᱤᱡᱤᱴᱟᱞ ᱥᱢᱟᱨᱴ ᱳᱣᱟᱪ ᱞᱮᱠᱟ ᱾
ᱦᱳᱭ ᱦᱳᱭ ᱚᱱᱟ ᱜᱮᱛᱚ ᱜᱚᱝᱠᱮ ᱟᱫᱚ ᱮᱸᱜ ᱜᱚᱴᱟ ᱜᱮ ᱚᱝᱠᱟ ᱜᱮ ᱟᱞᱮ ᱥᱮᱫ ᱦᱚᱸ ᱚᱝᱠᱟ ᱜᱮ᱾
ᱟᱪᱪᱷᱟ᱾
ᱦᱮᱸ ᱟᱫᱚ ᱚᱱᱟ ᱟ ᱟ ᱜᱚᱝᱠᱮ ᱟᱯᱮ ᱥᱮᱫ ᱛᱟᱞᱮ ᱯᱮ ᱢᱟᱜ-ᱢᱚᱬᱮ ᱜᱮᱭᱟ ᱥᱮ ᱵᱟᱝ?
ᱦᱮᱸ
ᱞᱟᱹᱭ ᱫᱟᱞᱤᱧ ᱟᱯᱮ ᱥᱮᱫ ᱯᱮ ᱢᱟᱜ-ᱢᱚᱬᱮ ᱜᱮᱭᱟ ᱥᱮ ᱵᱟᱝ?
ᱟᱞᱮ ᱥᱮᱱ ᱫᱚᱞᱮ ᱢᱟᱜ-ᱢᱚᱬᱮᱜ ᱜᱮᱭᱟ ᱾
ᱟᱪᱪᱷᱟ ᱾ ᱚ ᱟᱫᱚ ᱚᱱᱛᱮ ᱫᱚ ᱪᱮᱴ ᱠᱟ ᱠᱚ ᱢᱟᱜ-ᱢᱚᱬᱮᱜ ᱜᱮᱭᱟ?
ᱟᱞᱮ ᱥᱮᱱ?
ᱦᱮᱸ
ᱢᱟᱜ-ᱢᱚᱬᱮ ᱫᱚᱻ
ᱦᱮᱸ
ᱟᱞᱮ ᱥᱮᱱ ᱫᱚ ᱢᱟᱜ-ᱢᱚᱬᱮ ᱫᱚ ᱚᱱᱮ ᱡᱟᱸᱦᱟᱭ ᱫᱚ
ᱦᱩᱸ
ᱜᱳᱰᱮᱛ ᱚᱲᱟᱜ ᱚᱲᱟᱜ ᱮ ᱦᱚᱦᱚᱭᱟᱭ ᱢᱟᱜ-ᱢᱚᱬᱮ ᱫᱤᱱ ᱚᱠᱟ ᱠᱚᱨᱮ ᱚᱠᱟ ᱠᱚ ᱫᱤᱱᱛᱮ ᱜᱚᱴᱟᱜ ᱠᱟᱱᱟ ᱚᱱᱟ ᱠᱚ ᱫᱤᱱ ᱮ ᱞᱟᱹᱭᱟ᱾ ᱚᱱᱟ ᱯᱚᱨᱮ ᱛᱮᱦᱮᱹᱱ ᱠᱟᱱᱟ ᱢᱟᱜ-ᱢᱚᱬᱮ ᱛᱚ ᱛᱮᱦᱮᱧ ᱥᱮᱛᱟᱜ ᱠᱷᱚᱱᱟᱜ ᱫᱚᱥ ᱜᱟᱨᱚ ᱵᱟᱡᱮ ᱦᱟᱵᱤᱱ ᱛᱮ ᱴᱚᱞᱟ ᱴᱚᱞᱟ ᱫᱟᱬᱟ ᱠᱟᱛᱮ ᱥᱤᱢ ᱠᱩ ᱪᱟᱣᱞᱮ ᱠᱩ ᱡᱟᱣ ᱠᱤᱪᱷᱩ ᱜᱤ ᱥᱟᱣᱫᱟ ᱠᱚ ᱩᱴᱷᱟᱹᱣ ᱤᱫᱤᱭᱟᱭ᱾
ᱦᱚᱭ
ᱛᱟᱨᱯᱚᱨᱮ ᱢᱮᱨᱚᱢ ᱠᱩᱠᱚ ᱱᱤᱡᱚᱨ ᱴᱚᱞᱟ ᱴᱚᱞᱟ ᱯᱟᱭᱥᱟ ᱩᱴᱷᱟᱹᱣ ᱠᱟᱛᱮᱱ ᱠᱩ ᱠᱤᱨᱤᱧ ᱠᱚᱣᱟ᱾
ᱟᱱᱪᱷᱟ ᱾
ᱟᱨ ᱡᱟᱸᱦᱮᱨ ᱛᱷᱟᱱ ᱛᱮᱠᱚ ᱤᱫᱤ ᱠᱚᱣᱟ ᱾
ᱚᱸ
ᱚᱸᱰᱮ ᱠᱮᱛ ᱚᱸᱰᱮ ᱤᱫᱤ ᱠᱟᱛᱮᱱ ᱜᱮᱠᱩ ᱵᱚᱸᱜᱟ ᱠᱚᱣᱟ ᱩᱱᱠᱩ ᱠᱚᱫᱚ ᱾ ᱟᱨ ᱥᱤᱢ ᱠᱚᱦᱚᱸ ᱚᱱᱠᱟ ᱜᱮ ᱚᱠᱚᱭ ᱠᱚ ᱠᱚᱲᱟ ᱠᱩᱲᱤ ᱠᱚ ᱵᱟᱯᱞᱟᱣ ᱠᱟᱱᱟ ᱥᱮ ᱩᱱᱠᱩ ᱠᱚᱻ ᱚᱱᱟ ᱡᱟᱸᱦᱮᱨ ᱛᱷᱟᱱ ᱛᱮᱠᱚ ᱤᱫᱤ ᱠᱚᱣᱟ ᱾
ᱟᱪᱷᱟ ᱾ ᱟᱫᱚ ᱛᱟᱞᱦᱮ ᱯᱮᱲᱟ ᱯᱟᱹᱲᱦᱟᱹ ᱫᱚᱯᱮ ᱠᱷᱚᱸᱡ ᱠᱚᱣᱟ ᱛᱚ?
ᱦᱳᱭ ᱢᱟᱜ-ᱢᱚᱬᱮ ᱠᱚᱭ ᱦᱚᱪᱚᱞᱮ ᱠᱷᱡᱽ ᱠᱚᱣᱟ ᱾
ᱢᱟᱜ-ᱢᱚᱬᱮᱸ ᱵᱟᱦᱟ ᱯᱚᱨᱚᱵᱽ
ᱦᱮᱸ
ᱟᱨᱚ ᱥᱚᱨᱦᱟᱭ ᱠᱚᱨᱮᱦᱚᱸ᱾
ᱚ
ᱚᱱᱠᱟᱱ ᱟᱵᱚ ᱟᱜ ᱦᱚᱲ ᱦᱚᱯᱚᱱᱟᱜ ᱠᱟᱹᱞᱪᱟᱨ ᱨᱮᱜᱤ ᱚᱱᱟ ᱠᱚᱫᱚ ᱡᱟᱹᱥᱛᱤ ᱠᱟᱭ ᱛᱮᱫᱚ ᱱᱤᱡᱚᱨ ᱦᱚᱲ ᱦᱚᱯᱚᱱ ᱫᱚᱻ ᱩᱱᱠᱩ ᱠᱚᱫᱚ ᱱᱮᱣᱛᱟ ᱵᱟᱨᱛᱤ ᱦᱩᱭᱩᱜ ᱠᱟᱱᱟ᱾
ᱟᱪᱪᱷᱟ ᱦᱳᱭ ᱟᱫᱚ ᱱᱤᱡᱮᱨᱟᱜ ᱠᱟᱞᱪᱟᱨ ᱢᱟᱱᱮ ᱡᱟᱦᱟᱸ ᱵᱚᱱ ᱯᱚᱨᱚᱵᱽ ᱢᱮᱱᱟᱜ ᱛᱟᱵᱚᱱᱟ ᱥᱮ ᱵᱚᱸᱜᱟ ᱵᱩᱨᱩ ᱢᱮᱱᱟᱜ ᱛᱟᱵᱚᱱᱟ
ᱦᱳᱭ᱾
ᱦᱳᱭ ᱚᱱᱟ ᱠᱚᱨᱮ ᱢᱟ ᱯᱮᱲᱟ ᱠᱷᱚᱡᱽ ᱜᱮ ᱦᱩᱭᱩᱜᱼᱟ ᱥᱮ᱾
ᱦᱩᱸ᱾
ᱟᱵᱚ ᱟᱵᱚᱨᱮᱱ ᱯᱮᱲᱟ ᱫᱚ ᱦᱩᱭᱩᱜ ᱠᱟᱱᱟ ᱵᱚᱸᱜᱟ ᱵᱩᱨᱩ ᱫᱚ ᱯᱮᱲᱟ ᱜᱮ, ᱩᱝᱠᱩ ᱫᱮᱵᱟᱥᱮᱵᱟ ᱵᱷᱟᱜᱤ ᱠᱚ ᱧᱟᱢ ᱞᱮᱠᱷᱟᱱ ᱜᱮ ᱵᱚᱸᱜᱟ ᱵᱩᱨᱩ ᱠᱚ ᱨᱟᱹᱥᱠᱟᱹᱜᱼᱟ᱾
ᱦᱳᱭ ᱦᱳᱭ᱾
ᱦᱮᱸ ᱟᱫᱚ ᱛᱟᱦᱚᱞᱮ ᱜᱚᱢᱠᱮ ᱮᱸᱜ ᱡᱚᱢ ᱵᱟᱲᱟ ᱠᱮᱫᱟ ᱵᱤᱱ ᱥᱮ ᱵᱟᱝ?
ᱦᱮᱸ ᱫᱟᱠᱟ ᱠᱚᱫᱚ ᱡᱚᱢ ᱵᱟᱲᱟ ᱦᱩᱭᱱᱟ᱾
ᱟᱪᱪᱷᱟ ᱪᱮᱫ ᱠᱚ ᱛᱮᱦᱮᱧ ᱫᱚ ᱟᱭᱴᱮᱢ ᱠᱚ ᱛᱟᱦᱮᱸ ᱠᱟᱱᱟ?
ᱛᱮᱦᱮᱧ ᱫᱚ ᱟᱭᱴᱮᱚᱢ ᱠᱚᱫᱚ ᱪᱮᱫ ᱞᱤᱧ ᱢᱮᱱᱟ
ᱦᱮᱸ᱾
ᱚᱱᱮ ᱵᱚᱱ ᱧᱮᱞ ᱟᱹᱜᱩᱭᱮᱫ ᱠᱟᱱ ᱱᱮᱛᱟᱨ ᱢᱟ ᱰᱤᱡᱤᱴᱟᱞ ᱡᱟᱢᱟᱱᱟ ᱞᱮᱠᱟᱛᱮ ᱚᱠᱟ ᱚᱠᱟᱴᱟᱝ ᱯᱟᱹᱨᱥᱤᱥᱛ ᱠᱟᱱ ᱟᱵᱚ
ᱦᱩᱸ᱾
ᱱᱚᱣᱟ ᱟᱰᱮᱯᱟᱥᱮ ᱯᱚᱱᱚᱛ ᱠᱷᱚᱱᱟᱜ ᱚᱱᱟ ᱡᱟᱦᱟᱸᱴᱟᱜ ᱫᱚᱠᱚ ᱢᱮᱛᱟᱜ ᱠᱟᱱ
ᱦᱮᱸ᱾
ᱯᱳᱴ ᱥᱟᱺᱰᱤ
ᱦᱳᱭ᱾
ᱚᱱᱟ ᱴᱟᱝ ᱜᱮ ᱦᱟᱸᱱᱮ ᱯᱳᱩᱞᱴᱤ
ᱟᱪᱪᱷᱟ ᱟᱪᱪᱷᱟ᱾
ᱚᱱᱟᱴᱟᱝ ᱜᱮ ᱛᱮᱦᱮᱧ ᱫᱚ ᱦᱳᱭᱱᱟ ᱥᱚᱵᱡᱤ ᱠᱚᱫᱚ᱾
ᱚᱱᱟ ᱠᱚᱜᱮ ᱡᱚᱢ ᱵᱟᱲᱟ ᱠᱟᱛᱮᱱ ᱞᱮ ᱱᱚᱸᱜᱼᱚᱭ ᱱᱤᱛᱚᱜᱜ ᱫᱚᱞᱮ ᱡᱤᱨᱟᱹᱣ ᱵᱟᱲᱟ ᱟᱠᱟᱱᱟ ᱟᱞᱤᱧ ᱫᱚ ᱱᱚᱸᱜᱼᱚᱭ ᱱᱚ ᱠᱟᱹᱴᱤᱡ ᱱᱚᱛᱮ ᱵᱟᱨᱮ ᱥᱮᱱ ᱨᱮ ᱢᱮᱱᱟᱜ ᱠᱟᱫ ᱞᱤᱧᱟᱹ᱾
ᱟᱪᱪᱷᱟ ᱛᱟᱦᱚᱞᱮ ᱡᱚᱢ ᱵᱟᱲᱟ ᱫᱚ ᱦᱩᱭ ᱟᱠᱟᱱᱟ?
ᱦᱩᱸ ᱟᱯᱮ ᱫᱚ ᱵᱟᱯᱮ ᱡᱚᱢ ᱠᱟᱜᱼᱟ ᱥᱮ?
ᱦᱮᱸ ᱱᱤᱛᱳᱜ ᱜᱮ ᱠᱟᱹᱡ ᱪᱩᱞᱩᱜ ᱢᱟᱲᱟᱝ ᱜᱮᱞᱮ ᱡᱚᱢ ᱠᱮᱫᱟ ᱟᱞᱮ ᱦᱚᱸ᱾ ᱚᱱᱮ ᱪᱮᱫᱠᱟ ᱵᱤᱱ ᱞᱟᱹᱭ ᱠᱮᱫᱟ ᱚᱱᱠᱟᱜᱮ ᱯᱳᱸᱴ, ᱯᱳᱸᱴ ᱠᱚᱦᱚ᱾ ᱯᱳᱸᱴ ᱥᱺᱰᱤ᱾ ᱦᱳᱭ ᱟᱫᱚ ᱚᱱᱟᱜᱮ ᱜᱚᱴᱟ ᱚᱱᱟᱜᱮ ᱜᱚᱴᱟ ᱜᱮ ᱪᱟᱞᱟᱜ ᱠᱟᱱᱟ ᱛᱚ᱾
ᱦᱮᱸ ᱦᱮᱸ᱾
ᱦᱮᱸ᱾ ᱟᱪᱪᱷᱟ ᱛᱟ ᱯᱚᱨᱮ ᱛᱟᱦᱚᱞᱮ ᱜᱚᱝᱠᱮ ᱛᱮᱦᱮᱧ ᱫᱚ ᱡᱟᱹᱲᱤ ᱠᱟᱫᱟ ᱥᱮ ᱵᱟᱝ ᱚᱱᱛᱮ ᱫᱚ?
ᱟᱞᱮᱥᱱ ᱫᱚ ᱚᱠᱚᱨ ᱛᱮᱦᱮᱸᱧ ᱫᱚ ᱵᱟᱭ ᱡᱟᱹᱲᱤᱭᱟ ᱠᱟᱫᱼᱟ ᱥᱮ, ᱟᱯᱮᱥᱮᱱ ᱪᱮᱫ ᱞᱮᱠᱟ?
ᱟᱞᱮ ᱥᱮᱫ ᱦᱚᱸ ᱛᱮᱦᱮᱧ ᱫᱚ ᱡᱟᱹᱲᱤ ᱫᱚ ᱵᱟᱭ ᱡᱟᱹᱲᱤ ᱠᱟᱫᱟ ᱦᱟᱞᱠᱟ ᱦᱟᱞᱠᱟ ᱚᱱᱮ ᱨᱤᱢᱤᱞ ᱞᱮᱫᱟᱭ ᱟᱨᱠᱤ᱾
ᱦᱳᱭ᱾
ᱦᱚ ᱡᱟᱹᱲᱤ ᱞᱮᱱᱠᱷᱟᱱ ᱢᱟ ᱵᱷᱟᱹᱜᱤ ᱠᱚᱜ ᱜᱮᱭᱟ᱾ ᱞᱟᱹᱭ ᱫᱟᱞᱤᱧ ᱡᱟᱹᱲᱤ ᱞᱮᱱᱠᱷᱟᱱ ᱢᱟ ᱵᱷᱟᱜᱤ ᱠᱚᱜ ᱜᱮᱭᱟ᱾
ᱦᱮᱸ,
ᱦᱮᱸ ᱫᱟᱜ ᱫᱚᱨᱠᱟᱨ ᱛᱟᱦᱮᱸ ᱠᱟᱱᱟ ᱱᱤᱛᱚᱜ, ᱚᱱᱟ ᱨᱚᱦᱚᱭ ᱠᱚ ᱟᱨᱟᱢᱵᱚ ᱜᱚ ᱞᱮᱱᱟ, ᱟᱨ ᱱᱤᱛᱚᱜ ᱡᱩᱫᱤ ᱨᱚᱦᱚᱭ ᱦᱟᱸ ᱨᱚᱦᱚᱭ ᱠᱚ ᱡᱩᱫᱤ ᱟᱨᱚ ᱵᱟᱭ ᱡᱟᱹᱲᱤᱭᱟ, ᱪᱤ ᱪᱤᱠᱟᱹᱛᱮ ᱟᱫᱚ ᱨᱚᱦᱚᱲ ᱵᱟᱝ ᱵᱟᱝ ᱨᱚᱦᱚᱲᱚᱜᱼᱟ ᱦᱟᱥᱟ